ᱟᱸᱡᱚᱢᱚᱜ ᱠᱟᱱᱟ
ᱦᱮᱸ ᱟᱸᱡᱚᱢᱚᱜ ᱠᱟᱱᱟ
ᱪᱮᱠᱟ ᱢᱮᱱᱟᱜ ᱵᱤᱱᱟ?
ᱦᱮᱸ ᱱᱤᱛᱚᱜ ᱦᱟᱵᱤᱡ ᱫᱚ ᱱᱟᱯᱟᱭ ᱜᱮ ᱢᱮᱱᱟᱜ ᱞᱤᱧᱟ᱾ ᱟᱵᱤᱱ ᱪᱮᱫᱠᱟ ᱢᱮᱱᱟᱜ ᱵᱤᱱᱟ?
ᱦᱮᱸ ᱟᱞᱤᱧ ᱦᱚᱸ ᱱᱟᱯᱟᱭ ᱜᱮ ᱢᱮᱱᱟᱜ ᱞᱤᱧᱟ ᱱᱤᱭᱟᱹ ᱜᱷᱟᱲᱤ ᱫᱚ᱾
ᱦᱮᱸᱛᱚ
ᱦᱩᱸ
ᱟᱨ ᱠᱮᱞᱟᱥ ᱠᱚ ᱪᱮᱫᱠᱟ ᱦᱩᱭᱩᱜ ᱠᱟᱱᱟ?
ᱦᱮᱸ ᱠᱞᱟᱥ ᱠᱚᱦᱚᱸ ᱱᱤᱭᱟᱹ ᱜᱷᱟᱲᱤᱡ ᱫᱚ ᱦᱩᱭ ᱫᱚ ᱵᱷᱟᱜᱤ ᱜᱮ ᱦᱩᱭᱩᱜ ᱠᱟᱱᱟ ᱱᱟᱯᱟᱭ ᱜᱮ᱾
ᱦᱮᱸ ᱛᱚ
ᱦᱮᱸ ᱟᱯᱮ ᱥᱮᱜ ᱜᱮ ᱠᱞᱟᱥ ᱠᱚ ᱪᱮᱜᱠᱟ ᱦᱳᱭᱳᱜ ᱠᱟᱱᱟ?
ᱦᱮ ᱟᱞᱮ ᱥᱮᱫ ᱦᱚᱸ ᱱᱟᱯᱟᱭ ᱜᱮ ᱦᱳᱭᱳᱜ ᱠᱟᱱᱟ ᱜᱚᱝᱠᱮ ᱠᱚ ᱵᱷᱟᱜᱮ ᱜᱮ ᱠᱚ ᱯᱟᱲᱦᱟᱣ ᱠᱟᱱᱟ᱾
ᱦᱮᱸᱛᱚ ᱦᱮ ᱜᱚᱢᱠᱮ ᱠᱚᱫᱚ ᱡᱚᱛᱚ ᱠᱮᱞᱟᱥ ᱨᱮᱱ ᱡᱚᱛᱚ ᱠᱮᱞᱟᱥ ᱨᱮᱱ ᱜᱮ ᱢᱮᱱᱟᱜ ᱠᱚᱜᱮᱭᱟ᱾
ᱦᱮᱸ ᱡᱚᱛᱚ ᱠᱮᱞᱟᱥ ᱨᱮᱱ ᱜᱮ ᱢᱮᱱᱟᱜ ᱠᱚᱜᱮᱭᱟ᱾
ᱦᱮ ᱡᱚᱛᱟ ᱥᱟᱵᱡᱮᱠᱴ ᱨᱮᱱ ᱜᱮ᱾
ᱦᱮᱸ ᱡᱷᱚᱛᱚ ᱥᱟᱵᱡᱮᱠᱴ ᱨᱮᱱ ᱜᱮ᱾
ᱦᱮᱸ ᱛᱚ
ᱛᱟᱦᱚᱞᱮ ᱚᱱ ᱦᱮᱸ ᱛᱟᱦᱚᱞᱮ ᱚᱱᱚᱲᱦᱮ ᱠᱚᱵᱤᱱ ᱵᱟᱲᱟᱭ ᱜᱮᱭᱟ ᱥᱮ ᱵᱟᱝ?
ᱦᱮᱸ ᱵᱟᱲᱟᱭ ᱫᱚᱞᱤᱧ ᱵᱟᱲᱟᱭ ᱜᱮᱭᱟ, ᱟᱨ ᱟᱵᱤᱱ ᱫᱚ?
ᱟᱞᱤᱧ ᱦᱚᱞᱤᱧ ᱵᱟᱲᱟᱭ ᱜᱮᱭᱟ᱾
ᱦᱮᱸᱛᱚ
ᱛᱟᱹᱦᱱᱤ ᱠᱚᱵᱤᱱ ᱵᱟᱲᱟᱭᱟ ᱥᱮ ᱵᱟᱝ?
ᱦᱮᱸ ᱠᱟᱦᱱᱤ ᱠᱚᱦᱚ ᱞᱤᱧ ᱵᱟᱲᱟᱭ ᱜᱮᱭᱟ᱾
ᱦᱮᱸᱛᱚ᱾
ᱦᱮᱸ ᱟᱨ ᱟᱵᱤᱱ ᱫᱚ?
ᱟᱞᱤᱧ ᱦᱚᱞᱤᱧ ᱵᱟᱰᱟᱭ ᱜᱮᱭᱟ᱾
ᱦᱮᱸ ᱠᱟᱦᱱᱤ ᱠᱚ ᱚᱱᱚᱬᱦᱮᱸ ᱠᱚ ᱚᱱᱟ ᱠᱚᱫᱚ ᱥᱮᱬᱟ ᱫᱚᱨᱠᱟᱨ ᱠᱟᱱ ᱫᱚᱨᱠᱟᱨ ᱜᱮᱭᱟ᱾
ᱦᱩᱸ
ᱟᱨ ᱜᱚᱝᱠᱮ ᱠᱚᱨᱮᱱᱟᱜ ᱫᱚ ᱠᱚᱱᱚ ᱮᱴᱠᱮᱴᱚᱬᱮ ᱫᱚ ᱩᱱᱟᱹᱜ ᱫᱚ ᱵᱟᱱᱩᱜᱼᱟ ᱤᱥᱠᱩᱞ ᱨᱮ
ᱵᱟᱝ ᱜᱚᱝᱠᱮ ᱠᱚᱨᱮᱱᱟᱜ ᱫᱚ ᱮᱴᱠᱮᱴᱚᱬᱮ ᱫᱚ ᱵᱟᱹᱱᱩᱜᱼᱟ᱾
ᱦᱮᱸ ᱛᱚ ᱱᱤᱭᱟᱹ ᱜᱷᱟᱹᱲᱤ ᱫᱚ ᱛᱟᱦᱚᱞᱮ ᱦᱮᱸ᱾
ᱟᱨ ᱛᱟᱦᱚᱞᱮ, ᱚᱱᱠᱟ ᱤᱭᱟᱹ ᱚᱱᱛᱮ ᱨᱮᱫᱚ ᱛᱟᱦᱚᱞᱮ ᱫᱟᱜ ᱵᱟᱲᱟᱭᱫᱟᱭ ᱥᱮ ᱵᱟᱝ?
ᱦᱮᱸ ᱫᱟᱜ ᱫᱚᱭ ᱫᱟᱜ ᱵᱟᱲᱟ ᱠᱮᱫ ᱜᱮᱭᱟ ᱱᱤᱭᱟᱹ ᱜᱷᱟᱹᱲᱤ ᱫᱚ᱾
ᱦᱮᱸ ᱛᱚ
ᱦᱮᱸ ᱟᱯᱮ ᱚᱱᱛᱮ ᱫᱚ?
ᱟᱞᱮ ᱥᱮᱜ ᱦᱚᱸ ᱱᱚᱱᱛᱮ ᱫᱟᱜ ᱵᱟᱲᱟ ᱠᱮᱫ ᱜᱮᱭᱟ᱾
ᱦᱮᱸ ᱾ ᱟᱨ ᱛᱮᱦᱮᱧ ᱫᱚ ᱛᱟᱞᱦᱮ ᱠᱮᱞᱟᱥ ᱠᱚᱫᱚ ᱵᱤᱱ ᱪᱟᱞᱟᱣ ᱞᱮᱱ ᱛᱟᱦᱮᱸᱜ ᱥᱮ ᱵᱟᱝ?
ᱦᱮᱸ ᱛᱮᱦᱮᱧ ᱫᱚ ᱫᱟᱜ ᱠᱮᱫᱟᱭ ᱛᱚ ᱟᱫᱚ ᱠᱮᱞᱟᱥ ᱠᱚᱫᱚ ᱵᱟᱞᱤᱧ ᱪᱟᱞᱟᱣ ᱫᱟᱲᱮᱭᱟᱫᱟ ᱾
ᱚ ᱻᱻ
ᱟᱹᱵᱤᱱ ᱫᱚᱵᱤᱱ ᱪᱟᱞᱟᱣ ᱞᱮᱱᱟ ᱥᱮ ᱵᱟᱝ?
ᱦᱚᱸ ᱪᱟᱞᱟᱣ ᱞᱮᱱ ᱜᱮᱭᱟᱞᱤᱧ ᱠᱮᱞᱟᱥ ᱠᱚᱫᱚ ᱟᱞᱮ ᱥᱮᱫ ᱢᱟ ᱱᱚᱛᱮ ᱫᱚ ᱵᱟᱭ ᱫᱟᱜ ᱠᱟᱫᱟ ᱛᱮᱦᱮᱧ ᱫᱚ ᱾
ᱦᱮᱸ ᱟᱞᱮᱥᱮᱫ ᱫᱚ ᱥᱮᱛᱟᱜ ᱠᱷᱚᱱᱟᱜ ᱠᱟᱹᱴᱤᱡ ᱠᱟᱹᱴᱤᱡ ᱫᱟᱜ ᱠᱮᱫᱟᱭ ᱛᱚ ᱟᱫᱚ ᱚᱱᱟ ᱠᱷᱛᱤᱨ ᱵᱟᱞᱤᱧ ᱪᱟᱞᱟᱣ ᱫᱟᱲᱮᱭᱟ ᱫᱟ ᱾
ᱦᱮᱸ ᱾ ᱟᱞᱮᱥᱮᱫ ᱥᱮᱛᱟᱜ ᱠᱟᱴᱤᱡ ᱫᱟᱜ ᱠᱮᱫᱟᱭ ᱚᱱᱠᱟ ᱤᱥᱠᱩᱞ ᱴᱟᱭᱤᱢ ᱛᱮᱫᱚ ᱤᱭᱟᱹ ᱫᱟᱜ ᱦᱥᱩᱲ ᱜᱚᱫ ᱞᱮᱫᱟ ᱾
ᱦᱮᱸ ᱛᱚ ᱼᱼ
ᱪᱟᱞᱟᱣ ᱫᱚᱞᱤᱧ ᱪᱟᱞᱟᱣ ᱞᱮᱱ ᱜᱮ ᱛᱟᱦᱮᱜ ᱾
ᱦᱮᱸ ᱛᱚ ᱾
ᱛᱟᱯᱚᱨᱮ ᱚᱱᱚᱬᱦᱮ ᱠᱚ ᱯᱚᱱᱰᱤᱛ ᱨᱚᱜᱷᱩᱱᱟᱛᱷ ᱢᱩᱨᱢᱩ ᱵᱟᱲᱟᱭ ᱜᱮᱭᱟᱵᱤᱱ ᱚᱱᱟ ᱢᱟᱜ ᱚᱱᱚᱬᱦᱮ ᱦᱚᱸ? ᱡᱟᱦᱟᱸ ᱚᱞ ᱟᱠᱟᱫ ᱫᱚ ᱟᱨᱠᱤ ᱾
ᱦᱮᱸ ᱩᱱᱤᱭᱟᱜ ᱦᱚᱸᱞᱤᱧ ᱵᱟᱲᱟᱭ ᱜᱮᱭᱟ ᱥᱟᱹᱫᱷᱩ ᱨᱟᱢᱪᱟᱸᱫᱽ ᱢᱩᱨᱢᱩ ᱣᱟᱜ ᱦᱚᱸ ᱾
ᱟᱪᱪᱷᱟ ᱟᱪᱪᱷᱟ ᱾
ᱟᱹᱵᱤᱱ ᱵᱤᱱ ᱵᱟᱲᱟᱭ ᱜᱮᱭᱟ ᱛᱚ ᱾
ᱦᱮᱸ ᱵᱟᱲᱟᱭ ᱫᱚᱞᱤᱧ ᱵᱟᱲᱟᱭ ᱜᱮᱭᱟ ᱾
ᱦᱮᱸ ᱛᱚ ᱾ ᱫᱟ ᱚᱞ ᱪᱤᱠᱤ ᱚᱠᱚᱭ ᱵᱮᱱᱟᱣ ᱞᱮᱫᱟ ᱚᱱᱟᱵᱤᱱ ᱵᱟᱲᱟᱭ ᱜᱮᱭᱟ ᱛᱚ?
ᱦᱮᱸ ᱵᱟᱲᱟᱭ ᱜᱮᱭᱟᱞᱮ ᱚᱱᱟ ᱦᱚᱸ ᱥᱟᱹᱫᱷᱩ ᱨᱟᱢᱪᱟᱸᱫᱽ ᱾ ᱯᱚᱱᱰᱤᱛ ᱨᱚᱜᱷᱩᱱᱟᱛᱷ ᱢᱩᱨᱢᱩ ᱜᱮ ᱵᱮᱱᱟᱣ ᱞᱮᱫ ᱛᱟᱦᱮᱱᱟ ᱚᱱᱟ ᱾
ᱦᱮᱸ ᱛᱚ ᱾ ᱟᱨ ᱦᱩᱞ ᱢᱟᱦᱟ ᱠᱚᱯᱮ ᱢᱟᱱᱟᱣ ᱠᱮᱫᱟ ᱛᱚ?
ᱦᱮᱸ ᱢᱟᱱᱟᱣ ᱫᱚᱞᱮ ᱢᱟᱱᱟᱣ ᱠᱮᱜ ᱜᱮᱭᱟ ᱾
ᱦᱮᱸ ᱛᱚ ᱢᱟᱱᱟᱣ ᱫᱚᱨᱠᱟᱨᱚᱜ ᱠᱟᱱ ᱜᱮᱭᱟ ᱾
ᱦᱮᱸ ᱟᱯᱮ ᱥᱮᱫ ᱫᱚ ᱼᱼ
ᱟᱞᱮ ᱥᱮᱫ ᱦᱚᱞᱮ ᱢᱟᱱᱟᱣ ᱠᱮᱫ ᱜᱮᱭᱟ ᱾
ᱦᱚᱸ ᱱᱟᱯᱟᱭ ᱛᱮᱜᱮ ᱯᱟᱨᱚᱢ ᱱᱟ?
ᱦᱮᱸ ᱱᱟᱯᱟᱭ ᱛᱮᱜᱮ ᱯᱟᱨᱚᱢ ᱱᱟ ᱾
ᱦᱮᱸ ᱛᱚ ᱾ ᱟᱞᱮᱥᱮᱜ ᱦᱚᱸ ᱱᱤᱭᱟᱹ ᱫᱷᱟᱣ ᱫᱚ ᱱᱟᱯᱟᱭ ᱛᱮᱜᱮ ᱯᱟᱨᱚᱢ ᱠᱟᱱᱟ ᱛᱚ ᱾
ᱦᱮᱸ ᱾
ᱟᱨ ᱱᱟᱯᱟᱭ ᱛᱮ ᱯᱟᱨᱚᱢ ᱦᱚᱸ ᱫᱚᱨᱠᱟᱨ ᱜᱮ ᱱᱚᱣᱟ ᱠᱚᱫᱚ ᱟᱵᱚᱣᱟᱜ ᱜᱮ ᱠᱟᱱᱟ ᱟᱨ ᱟᱵᱚ ᱠᱚ ᱜᱮ ᱱᱚᱣᱟ ᱠᱚᱫᱚ ᱧᱮᱞ ᱦᱩᱭᱩᱜ ᱛᱟᱵᱚᱱᱟ ᱾
ᱦᱮᱸ ᱥᱤᱫᱩ ᱠᱟᱹᱱᱩ ᱠᱷᱟᱹᱛᱤᱨ ᱜᱮ ᱟᱵᱚ ᱟᱜ ᱱᱚᱣᱟ ᱫᱤᱥᱚᱢ ᱨᱮ ᱢᱮᱱᱟᱜ ᱵᱚᱱᱟ ᱾
ᱦᱮᱸ ᱛᱚ ᱾ ᱤᱝᱨᱮᱡᱽ ᱠᱚ ᱥᱚᱢᱚᱭ ᱡᱚᱛᱚ ᱞᱟᱹᱲᱦᱟᱹᱭ ᱠᱟᱛᱮ ᱜᱮᱛᱚ ᱱᱤᱛᱚᱜ ᱫᱚ ᱢᱮᱱᱟᱜ ᱵᱚᱱ ᱜᱮᱭᱟ ᱡᱚᱛᱚ ᱜᱮ ᱾
ᱦᱮᱸ ᱾ ᱛᱚ ᱩᱱᱠᱤᱱ ᱫᱚ ᱦᱚᱭᱛᱚ ᱵᱚᱸᱜᱟ ᱥᱚᱢᱟᱱ ᱦᱚᱲ ᱠᱟᱱᱟ ᱠᱤᱱ ᱥᱮ ᱾
ᱦᱮᱸ ᱦᱮᱸ ᱢᱟᱱᱟᱣ ᱫᱚᱨᱠᱟᱨ ᱜᱮ ᱾
ᱦᱮᱸ ᱛᱟᱞᱮ ᱱᱟᱯᱟᱭ ᱛᱮᱜᱮ ᱯᱟᱨᱚᱢᱱᱟ ᱦᱩᱞ ᱢᱟᱦᱟ ᱠᱚ ᱵᱷᱟᱹᱜᱤ ᱜᱮᱯᱮ ᱢᱟᱱᱟᱣ ᱠᱮᱫᱟ᱾
ᱦᱮᱸ ᱱᱤᱭᱟᱹ ᱜᱷᱟᱹᱲᱤ ᱫᱚ ᱱᱟᱯᱟᱭ ᱛᱮᱜᱮ ᱯᱟᱨᱚᱢ ᱠᱟᱱᱟ ᱵᱷᱟᱜᱤ ᱜᱮᱞᱮ ᱢᱟᱱᱟᱣ ᱠᱟᱫᱟ ᱾
ᱦᱮᱸ ᱾ ᱛᱟᱦᱟᱞᱮ ᱼᱼ ᱛᱤ ᱨᱮ ᱟᱯᱮᱭᱟᱜ ᱫᱚ ᱤᱥᱠᱩᱞ ᱵᱚᱱᱫᱚᱜ ᱛᱟᱯᱮᱭᱟ
ᱟᱞᱮ ᱱᱤᱭᱟᱹ ᱜᱷᱟᱹᱲᱤᱡ ᱫᱚ ᱱᱚᱛᱮ ᱫᱚ ᱫᱚᱥᱴᱟ ᱠᱷᱚᱱ ᱟᱨᱟᱢᱵᱚᱜ ᱠᱟᱱᱟ ᱚᱱᱛᱮ ᱛᱤᱱᱴᱟ ᱫᱷᱟᱹᱵᱤᱡ
ᱦᱚᱸ
ᱦᱩᱸ ᱞᱟᱦᱟ ᱥᱩᱢᱟᱹᱭ ᱫᱚ ᱥᱮᱛᱟᱜ ᱤᱥᱠᱩᱞ ᱦᱳᱭᱳᱜ ᱠᱟᱱ ᱛᱟᱦᱮᱸᱜ ᱟᱫᱚ ᱱᱚᱣᱟ ᱯᱳᱭᱞᱳ ᱮᱠ ᱛᱟᱹᱨᱤᱠ ᱠᱷᱚᱱ ᱫᱚᱠᱚ ᱫᱚᱥᱴᱟ ᱠᱟᱜᱼᱟ᱾
ᱦᱮᱸ ᱛᱚ ᱟᱞᱮ ᱥᱮᱜ ᱦᱚᱸ ᱚᱝᱠᱟ ᱜᱮ᱾
ᱦᱩᱸ ᱟᱨ ᱩᱱ ᱥᱩᱢᱟᱹᱭ ᱫᱚ ᱜᱚᱨᱚᱢ ᱦᱚᱸ ᱫᱚᱢᱮ ᱜᱚᱨᱚᱢ ᱠᱟᱱ ᱜᱮ ᱛᱟᱦᱮᱸᱜᱼᱟ ᱛᱚ ᱚᱱᱟ ᱛᱮ ᱥᱮᱛᱟᱜ ᱥᱠᱩᱞ ᱞᱮᱫ ᱛᱟᱦᱮᱜ ᱟᱠᱚ᱾
ᱦᱮᱸ
ᱟ ᱱᱤᱭᱟᱹ ᱜᱷᱟᱹᱲᱤ ᱫᱚ ᱫᱟᱜ ᱵᱟᱲᱟᱭᱫᱟ ᱛᱟᱦᱞᱮ ᱫᱚᱥᱴᱟ ᱤᱥᱠᱩᱞ ᱠᱟᱫᱟ ᱠᱚ ᱱᱤᱛᱚᱜ ᱫᱚ ᱾
ᱦᱮᱸ ᱛᱚ ᱛᱟ ᱯᱟᱭᱵᱷᱮᱴ ᱠᱚᱫᱚ ᱵᱤᱱ ᱯᱟᱲᱦᱟᱜ ᱠᱟᱱᱟ ᱥᱮ ᱵᱟᱝ?
ᱦᱮᱸ ᱯᱟᱲᱦᱟᱜ ᱠᱟᱱ ᱜᱮᱭᱟ ᱞᱤᱧ᱾
ᱦᱮᱸ ᱛᱚ
ᱟᱨ ᱡᱩᱫᱤ ᱟᱨᱦᱚᱸ ᱱᱚᱝᱠ ᱜᱮ ᱜᱚᱨᱚᱢ ᱤᱫᱤ ᱠᱮᱭᱟ ᱛᱟᱦᱞᱮ ᱦᱟᱸᱜ ᱠᱷᱟᱱ ᱱᱚᱝᱱᱠᱟ ᱜᱮ ᱥᱮᱛᱟᱜ ᱥᱠᱩᱞ ᱦᱳᱭ ᱦᱟᱛᱟᱲ ᱠᱚᱼᱟ ᱟᱫᱚ ᱛᱟᱦᱞᱮ ᱫᱟᱜ ᱡᱟᱹᱯᱩᱫ ᱠᱮᱫᱟᱭ ᱛᱚ ᱛᱟᱦᱞᱮ ᱩᱱᱟᱹᱜ ᱴᱟ ᱫᱚ ᱜᱚᱨᱚᱢ ᱫᱚ ᱵᱟᱝ ᱵᱩᱡᱷᱟᱹᱜ ᱠᱟᱱᱟ ᱴᱷᱟᱱᱰᱟ ᱧᱚᱜ ᱜᱮ ᱵᱩᱡᱷᱟᱹᱜ ᱠᱟᱱᱟ᱾
ᱦᱮᱸ ᱚᱱᱟ ᱠᱷᱟᱛᱤᱨ ᱠᱚ ᱫᱚᱥᱴᱟ ᱤᱥᱠᱩᱞ ᱠᱮᱫᱟ᱾
ᱦᱮᱸ ᱟᱨ ᱜᱚᱨᱚᱢ ᱦᱚᱸ ᱩᱱ ᱥᱚᱢᱚᱭ ᱫᱚᱢᱮ ᱜᱮ ᱵᱩᱡᱷᱟᱹᱜ ᱠᱟᱱ ᱛᱟᱦᱮᱸᱜᱼᱟ ᱥᱮ᱾
ᱦᱮᱸ ᱫᱚᱢᱮ ᱢᱟᱱᱮ ᱫᱚᱢᱮ ᱜᱮ ᱚᱲᱟᱜ ᱨᱮ ᱛᱟᱦᱮᱸ ᱜᱮ ᱵᱟᱝ ᱜᱟᱱᱚᱜ ᱠᱟᱱ ᱛᱟᱦᱮᱸᱜᱼᱟ᱾
ᱦᱩᱸ ᱟᱨ ᱤᱱᱟᱹ ᱥᱩᱢᱟᱹᱭ ᱩᱱ ᱥᱩᱢᱟᱹᱭ ᱤᱥᱠᱩᱞ ᱪᱟᱞᱟᱜᱼᱟ ᱢᱟᱱᱮ ᱜᱚᱨᱚᱢ ᱨᱮ
ᱦᱩᱸ
ᱟᱨ ᱛᱟᱦᱞᱮ ᱜᱚᱨᱚᱢ ᱪᱷᱩᱴᱤ ᱦᱚᱸᱠᱚ ᱮᱢ ᱞᱮᱫ ᱜᱮ ᱛᱟᱦᱮᱸᱜ ᱥᱮ ᱵᱟᱝ ᱤᱥᱠᱩᱞ ᱨᱮᱫᱚ?
ᱦᱮᱸ ᱜᱚᱨᱚᱢ ᱪᱷᱩᱴᱤ ᱠᱚ ᱮᱢ ᱞᱮᱫ ᱛᱟᱦᱮᱸᱫ ᱜᱮᱭᱟ᱾
ᱦᱮᱸᱛᱚ ᱟᱞᱮ ᱱᱚᱱᱛᱮ ᱦᱚᱸ ᱮᱢ ᱫᱚᱠᱚ ᱮᱢ ᱞᱮᱫ ᱜᱮ ᱛᱟᱦᱮᱸᱜ ᱾
ᱦᱩᱸ ᱛᱤᱱᱟᱹᱜ ᱫᱤᱱ ᱜᱟᱱ?
ᱮᱢ ᱞᱮᱫ ᱜᱮᱭᱟ ᱠᱚ ᱚᱝᱠᱟ ᱢᱚᱴᱟ ᱢᱩᱴᱤ ᱩᱸᱜ ᱢᱤᱜ ᱵᱚᱸᱜᱟ ᱜᱟᱱ ᱫᱚᱠᱚ ᱮᱢ ᱞᱮᱜ ᱜᱮᱭᱟ᱾
ᱦᱮᱸ ᱛᱚ
ᱟᱯᱮ ᱥᱮᱜ ᱫᱚ ᱛᱤᱱ ᱫᱤᱱ ᱜᱟᱱ ᱠᱚ ᱮᱢ ᱞᱮᱫᱟ?
ᱟᱞᱮ ᱥᱮᱫ ᱦᱚᱸ ᱚᱝᱠᱟ ᱜᱮᱠᱚ ᱮᱢ ᱞᱮᱫᱟ ᱵᱤᱥᱤ ᱫᱤᱱ ᱫᱚ ᱵᱟ᱾
ᱦᱮᱸ ᱛᱚ
ᱟᱨ ᱛᱟᱦᱞᱮ ᱯᱚᱨᱤᱠᱠᱷᱟ ᱠᱚᱫᱚ ᱛᱤᱥ ᱛᱟᱯᱮ?
ᱦᱮᱸ ᱯᱚᱨᱤᱠᱠᱷᱟ ᱠᱚ ᱦᱚᱜᱼᱚᱭ ᱛᱚ ᱟᱨ ᱠᱤᱪᱷᱩ ᱫᱤᱱ ᱯᱚᱨᱮ ᱜᱮ ᱦᱟᱸᱜ ᱯᱚᱨᱤᱠᱠᱷᱟ ᱠᱚᱦᱚᱸ ᱢᱮᱱᱟᱜᱼᱟ᱾
ᱦᱩᱸ ᱥᱮᱴᱮᱨ ᱦᱤᱡᱩᱜ ᱠᱟᱱᱟ ᱵᱤᱥᱤ ᱫᱤᱱ ᱵᱟᱹᱱᱩᱜᱼᱟ᱾
ᱦᱟᱸ ᱟᱨ ᱟᱯᱮ ᱚᱱᱛᱮ ᱫᱚ?
ᱟᱞᱮ ᱥᱮᱜ ᱦᱚᱸ ᱵᱤᱥᱤ ᱫᱤᱱ ᱫᱚ ᱵᱟᱹᱱᱩᱜᱼᱟ, ᱥᱮᱴᱮᱨ ᱦᱮᱡ ᱜᱚᱫ ᱱᱟ᱾
ᱟᱨ ᱪᱮᱜᱠᱟ ᱛᱟᱦᱞᱮᱢ ᱟᱸ ᱮᱠᱡᱟᱢ ᱠᱚᱨᱮ ᱱᱟᱜ ᱛᱮᱭᱟᱨᱤ ᱵᱤᱱ ᱦᱟᱛᱟᱣ ᱠᱟᱫᱟ᱾
ᱦᱮᱸ ᱵᱷᱟᱹᱜᱮ ᱜᱮᱞᱤᱧ ᱦᱟᱛᱟᱣ ᱠᱟᱫᱟ ᱱᱟᱯᱟᱭ ᱛᱮᱜᱮ ᱮᱢ ᱦᱩᱭᱳᱜ-ᱟ ᱛᱚ ᱱᱤᱭᱟᱹ ᱫᱷᱟᱣ ᱫᱚ ᱢᱚᱱᱮ ᱦᱩᱭᱩᱜ ᱠᱟᱱᱟ
ᱦᱮᱸ ᱛᱚ ᱟᱞᱤᱧ ᱦᱚᱸ ᱱᱤᱭᱟᱹ ᱫᱷᱟᱣ ᱫᱚᱞᱤᱧ ᱢᱚᱱᱮ ᱠᱟᱫᱟ ᱛᱚ ᱚᱱᱠᱟ ᱱᱟᱯᱟᱭ ᱛᱮᱜᱮ ᱮᱢ ᱨᱮᱱᱟᱜ᱾
ᱦᱮᱸ ᱡᱮᱢᱚᱱ ᱯᱚᱛᱷᱚᱢ ᱧᱟᱢᱚᱜ ᱢᱟ᱾
ᱦᱮᱸ
ᱛᱟᱦᱚᱞᱮ ᱜᱚᱝᱠᱮ ᱠᱚᱫᱚ ᱵᱷᱟᱹᱜᱤ ᱜᱮ ᱫᱚᱢᱮ ᱜᱮᱠᱚ ᱯᱟᱲᱦᱟᱣ
ᱦᱮᱸ ᱦᱮᱸ ᱜᱚᱝᱠᱮ ᱠᱚ ᱱᱤᱭᱟᱹ ᱜᱷᱟᱹᱲᱤ ᱫᱚ ᱵᱷᱟᱜᱮ ᱜᱮᱠᱚ ᱯᱟᱲᱦᱟᱜ ᱞᱮᱭᱟ ᱡᱷᱚᱛᱚ ᱜᱮ᱾
ᱦᱩᱸ ᱛᱚ
ᱟᱨ ᱠᱮᱞᱟᱥ ᱠᱚᱦᱚᱸ ᱨᱮᱜᱩᱞᱟᱨ ᱜᱮ ᱦᱩᱭᱩᱜ ᱠᱟᱱ ᱜᱮᱭᱟ
ᱦᱮᱸ ᱦᱳᱭ ᱫᱚᱨᱠᱟᱨᱚᱜ ᱠᱟᱱ ᱜᱮᱭᱟ
ᱟᱨ ᱟᱯᱮ ᱚᱱᱛᱮ ᱫᱚ ᱜᱚᱝᱠᱮ ᱠᱚ ᱪᱮᱫ ᱞᱮᱠᱟ ᱠᱮᱞᱟᱥ ᱠᱚ ᱵᱷᱟᱜᱮ ᱜᱮ ᱠᱚ ᱦᱟᱛᱟᱣ ᱫᱟ
ᱦᱮᱸ ᱟᱞᱮᱥᱮᱫ ᱫᱚ ᱵᱷᱟᱜᱤ ᱜᱮᱠᱚ ᱦᱟᱛᱟᱣᱮᱫ ᱛᱟᱞᱮᱭᱟ
ᱦᱮᱸ ᱛᱚ
ᱱᱟᱯᱟᱭ ᱛᱮᱜᱮ ᱮᱢ ᱫᱚᱨᱠᱟᱨᱚᱜ ᱠᱟᱱᱟ
ᱦᱮᱸ
ᱯᱟᱲᱦᱟᱣ ᱠᱚᱫᱚ ᱥᱟᱨᱟ ᱵᱚᱪᱷᱚᱨ ᱫᱚ ᱵᱟᱝ ᱧᱟᱢᱚᱜ-ᱟ ᱥᱮ
ᱵᱟᱝ ᱵᱟᱝ ᱚᱱᱟᱜᱮ ᱯᱚᱨᱤᱠᱠᱷᱟ ᱠᱚᱨᱮᱱᱟᱜ ᱠᱟᱹᱴᱤᱡ ᱛᱮᱭᱟᱨᱤ ᱠᱚ ᱪᱟᱞᱟᱜ ᱠᱟᱱᱟ ᱮᱠᱡᱟᱢ ᱠᱚᱦᱚᱸᱛᱚ ᱥᱮᱴᱮᱨ ᱦᱤᱡᱩᱜ ᱠᱟᱱᱟ
ᱦᱮᱸ ᱱᱟᱯᱟᱭ ᱛᱮ ᱮᱢ ᱦᱩᱭᱩᱜᱼᱟ
ᱛᱟᱞᱦᱮ ᱚᱲᱟᱜ ᱠᱚᱨᱮ ᱫᱚᱵᱤᱱ ᱯᱟᱲᱦᱟᱣ ᱵᱟᱲᱟᱜ ᱠᱟᱱ ᱜᱮᱭᱟ
ᱦᱮᱸ ᱚᱲᱟᱜ ᱨᱮᱞᱤᱧ ᱯᱟᱲᱦᱟᱣ ᱵᱟᱲᱟᱜ ᱠᱟᱱ ᱜᱮᱭᱟ ᱛᱟᱨᱯᱚᱨ ᱯᱨᱟᱭᱵᱷᱮᱴ ᱠᱚ ᱦᱟᱛᱟᱣ ᱵᱟᱲᱟ ᱦᱩᱭ ᱟᱠᱟᱱᱟ
ᱟᱪᱪᱷᱟ ᱟᱪᱪᱷᱟ ᱟᱪᱪᱷᱟ ᱟᱞᱤᱧ ᱦᱚᱸ ᱤᱱᱠᱟᱹᱜᱮ ᱯᱨᱟᱭᱵᱷᱮᱴ ᱠᱚᱦᱚᱸᱞᱤᱧ ᱦᱟᱛᱟᱣ ᱟᱠᱟᱫ ᱜᱮᱭᱟ ᱛᱟᱨᱯᱚᱨᱮ ᱚᱲᱟᱜ ᱠᱚᱨᱮ ᱦᱚᱸ ᱯᱟᱲᱦᱟᱣ ᱵᱟᱲᱟ ᱫᱚ ᱦᱩᱭᱩᱜ ᱠᱟᱱ ᱜᱮᱭᱟ
ᱦᱮᱸᱛᱚ ᱱᱤᱛᱳᱜ ᱫᱚ ᱯᱟᱲᱦᱟᱣ ᱵᱚᱭᱮᱥ ᱜᱮ ᱠᱟᱱᱟ ᱥᱮ
ᱦᱮᱸ
ᱯᱟᱲᱦᱟᱣ ᱫᱚ ᱟᱰᱤ ᱥᱟᱨᱟᱫᱤᱱ ᱫᱚ ᱵᱟᱝ ᱧᱟᱢᱚᱜᱼᱟ
ᱵᱟᱝ ᱵᱟᱝ ᱟᱨ ᱤᱥᱠᱩᱞ ᱠᱚᱦᱚᱸ ᱚᱱᱠᱟ ᱨᱮᱜᱩᱞᱟᱨ ᱜᱮ ᱪᱟᱞᱟᱣ ᱦᱩᱭᱩᱜ ᱠᱟᱱᱟ
ᱦᱮᱸ
ᱟᱨ ᱥᱟᱱᱛᱟᱞᱤ ᱠᱮᱞᱟᱥ ᱠᱚ ᱪᱮᱫ ᱞᱮᱠᱟ ᱦᱩᱭᱩᱜ ᱠᱟᱱ ᱛᱟᱯᱮᱭᱟ ᱥᱟᱶᱦᱮᱫ ᱠᱮᱞᱟᱥ ᱠᱚ
ᱦᱮᱸ ᱵᱷᱟᱜᱤ ᱜᱮ ᱦᱩᱭᱩᱜ ᱠᱟᱱ ᱛᱟᱞᱮᱭᱟ ᱥᱟᱦᱮᱫ ᱠᱮᱞᱟᱥ ᱠᱚ
ᱟᱪᱪᱷᱟ
ᱮᱞᱠᱷᱟ ᱜᱮ ᱠᱟᱹᱴᱤᱡ ᱥᱚᱢᱚᱥᱟ ᱦᱩᱭᱩᱜ ᱠᱟᱱᱟ
ᱚ ᱟᱨ ᱵᱟᱠᱤ ᱥᱟᱵᱽᱡᱮᱠᱴ ᱠᱚᱫᱚ ᱱᱟᱯᱟᱭ ᱜᱮ ᱦᱩᱭᱩᱜ ᱠᱟᱱᱟ
ᱦᱮᱸ ᱵᱟᱠᱤᱭᱟᱜ ᱫᱚ ᱱᱟᱯᱟᱭ ᱜᱮ ᱦᱩᱭᱩᱜ ᱠᱟᱱᱟ
ᱦᱮᱸ ᱱᱟᱜᱟᱢ ᱠᱚ ᱚᱛᱱᱚᱜ ᱠᱚ
ᱦᱮᱸ ᱱᱟᱜᱟᱢ ᱠᱚ ᱚᱛᱱᱚᱜ ᱠᱚ ᱚᱱᱟ ᱠᱚᱫᱚ ᱵᱷᱟᱜᱤ ᱜᱮ ᱜᱚᱝᱠᱮ ᱠᱚ ᱯᱟᱲᱦᱟᱣ ᱠᱟᱱᱟ ᱛᱚ
ᱟᱨ ᱟᱵᱤᱱᱟᱜ ᱯᱷᱮᱵᱟᱨᱮᱴ ᱥᱟᱵᱡᱮᱠᱴ ᱫᱚ ᱚᱠᱟᱴᱟᱜ
ᱟᱹᱞᱤᱧᱟᱜ ᱫᱚ ᱦᱩᱭᱩᱜ ᱠᱟᱱᱟ ᱱᱟᱜᱟᱢ
ᱟᱪᱪᱷᱟ ᱟᱪᱪᱷᱟ ᱱᱟᱜᱟᱢ ᱫᱚᱵᱤᱧ ᱠᱩᱥᱤᱭᱟᱜ ᱜᱮᱭᱟ
ᱦᱮᱸ ᱚᱱᱟ ᱫᱚ ᱥᱮᱫᱟᱭ ᱥᱮᱫᱟᱭᱟᱜ ᱠᱟᱛᱷᱟ ᱠᱚ ᱵᱟᱲᱟᱭ ᱧᱟᱢᱚᱜᱼᱟ ᱥᱮ
ᱦᱮᱸ ᱛᱚ ᱟᱨ ᱱᱟᱜᱟᱢ ᱠᱮᱞᱟᱥ ᱠᱚ ᱪᱮᱫ ᱞᱮᱠᱟ ᱦᱩᱭᱩᱜ ᱠᱟᱱᱟ ᱱᱟᱯᱟᱭ ᱜᱮ
ᱦᱮᱸ ᱱᱟᱯᱟᱭ ᱜᱮᱭᱟ ᱱᱟᱜᱟᱢ ᱠᱮᱞᱟᱥ ᱠᱚᱫᱚ ᱦᱩᱭᱩᱜ ᱠᱟᱱᱟ ᱜᱚᱝᱠᱮ ᱟᱹᱰᱤ ᱪᱮᱦᱨᱟ ᱯᱟᱲᱦᱟᱣ ᱠᱟᱱᱟᱭ ᱟᱹᱰᱤ ᱪᱮᱨᱦᱟ ᱵᱩᱡᱷᱟᱹᱣ ᱠᱟᱱᱟᱭ
ᱦᱮᱸᱛᱚ ᱦᱮᱸ ᱜᱚᱝᱠᱮ ᱠᱚᱦᱚᱸ ᱵᱩᱡᱷᱟᱹᱣ ᱞᱮᱠᱷᱟᱱ ᱫᱚᱨᱠᱟᱨ ᱜᱮ ᱵᱩᱡᱷᱟᱹᱣ ᱞᱮᱠᱷᱟᱱ ᱠᱟᱨᱚᱱ ᱱᱟᱜᱟᱢ ᱠᱟᱱᱟ ᱥᱮ ᱚᱱᱟ ᱠᱚᱫᱚ ᱵᱩᱡᱷᱟᱹᱣ ᱦᱚᱸ ᱫᱚᱨᱠᱟᱨ ᱜᱮ
ᱦᱩᱸ
ᱜᱚᱝᱠᱮ ᱠᱚᱫᱚ ᱛᱟᱞᱦᱮ ᱱᱟᱯᱟᱭ ᱜᱮᱠᱚ ᱯᱟᱲᱦᱟᱣ ᱠᱟᱱᱟ
ᱦᱮᱸ ᱱᱟᱜᱟᱢ ᱱᱟᱜᱟᱢ ᱥᱟ ᱛᱟᱢ ᱫᱚ ᱟᱹᱰᱤ ᱱᱟᱯᱟᱭ ᱜᱮ ᱯᱟᱲᱦᱟᱣ ᱫᱚᱨᱠᱟᱨᱚᱜ ᱠᱟᱱᱟ
ᱦᱮᱸ ᱛᱚ ᱟᱨ ᱜᱚᱝᱠᱮ ᱠᱚᱣᱟᱜ ᱡᱮᱢᱚᱱ ᱠᱚ ᱯᱟᱲᱦᱟᱣ ᱯᱮᱭᱟ ᱵᱩᱡᱷᱟᱹᱣ ᱫᱟᱲᱮᱭᱟᱜ ᱠᱟᱱ ᱜᱮᱭᱟ ᱵᱤᱱ ᱛᱚ
ᱦᱩᱸ ᱵᱷᱟᱜᱤ ᱜᱮᱞᱤᱧ ᱵᱩᱡᱷᱟᱹᱣ ᱫᱟᱲᱮᱭᱟᱜ ᱠᱟᱱ ᱜᱮᱭᱟ ᱛᱚ
ᱦᱮᱸ ᱛᱚ ᱟᱨ ᱥᱟᱱᱛᱟᱞᱤ ᱴᱟᱜ ᱫᱚ ᱥᱟᱱᱛᱟᱞᱤ ᱠᱚᱨᱮᱱᱟᱜ ᱫᱚ ᱮᱠᱡᱟᱢ ᱠᱚᱫᱚ ᱦᱩᱭᱮᱱ ᱛᱟᱯᱮᱭᱟ ᱥᱮ ᱟᱹᱨᱤ
ᱵᱟᱝ ᱜᱮ ᱟᱹᱨᱤᱭᱟᱜᱼᱟ ᱱᱤᱭᱟᱹ ᱫᱷᱟᱣ ᱦᱟᱸᱜ ᱥᱮᱴᱮᱨ ᱦᱤᱡᱩᱜ ᱠᱟᱱᱟ ᱵᱮᱥᱤ ᱫᱤᱱ ᱫᱚ ᱵᱟᱹᱱᱩᱜᱼᱟ
ᱟᱪᱪᱷᱟ
ᱟᱹᱵᱤᱱ ᱜᱮ ᱪᱮᱫᱠᱟ ᱵᱤᱱ ᱯᱟᱲᱦᱟᱜ ᱠᱟᱱᱟ
ᱟᱹᱞᱤᱧ ᱦᱚᱸ ᱱᱤᱭᱟᱹ ᱫᱷᱟᱣ ᱫᱚ ᱛᱮᱭᱟᱨᱤ ᱫᱚᱞᱤᱧ ᱦᱟᱛᱟᱣ ᱠᱟᱜ ᱜᱮᱭᱟ ᱛᱚ ᱮᱠᱡᱟᱢ ᱠᱚᱦᱟᱸᱜ ᱠᱚᱥᱪᱮᱱ ᱠᱚᱜᱮ ᱪᱮᱫ ᱞᱮᱠᱟ ᱦᱤᱡᱩᱜ ᱠᱟᱱᱟ ᱚᱱᱟ ᱜᱮ
ᱦᱳᱭ ᱢᱟᱱᱮ ᱦᱮᱡ ᱞᱮᱱᱠᱷᱟᱱ ᱫᱚᱵᱤᱱ ᱫᱟᱲᱮᱭᱟᱜᱼᱟ ᱵᱷᱟᱜᱤ ᱜᱮ ᱦᱟᱸᱜ
ᱦᱮᱸ ᱦᱮᱸ ᱚᱱᱟ ᱦᱤᱥᱟᱹᱵ ᱛᱮᱜᱮ ᱫᱚ ᱛᱮᱭᱟᱨᱤ ᱠᱚᱞᱤᱧ ᱦᱟᱛᱟᱣ ᱠᱟᱫᱟ ᱠᱚᱥᱪᱮᱱ ᱠᱚᱜᱮ ᱟᱠᱟ ᱞᱮᱠᱟ ᱦᱤᱡᱩᱜ ᱠᱟᱱᱟ
ᱦᱮᱸ ᱱᱟᱯᱟᱭ ᱛᱮᱜᱮ ᱮᱢ ᱦᱩᱭᱩᱜᱼᱟ
ᱦᱮᱸ
ᱟᱨ ᱛᱟᱦᱚᱞᱮ ᱟᱵᱤᱱᱟᱜ ᱢᱟᱱᱮ ᱱᱟᱯᱟᱭ ᱥᱟᱵᱽᱡᱮᱠᱴ ᱫᱚ ᱚᱠᱟᱴᱟᱜ ᱠᱟᱱᱟ
ᱟᱹᱞᱤᱧᱟᱜ ᱫᱚ ᱦᱩᱭᱩᱜ ᱠᱟᱱᱟ ᱚᱛᱱᱚᱜ
ᱚ ᱦᱮᱸ ᱛᱚ
ᱟᱹᱞᱤᱧᱟᱜ ᱚᱛᱱᱚᱜ ᱚᱱᱟ ᱪᱮᱛᱟᱱ ᱨᱮᱜᱮ ᱞᱟᱦᱟᱛᱮ ᱠᱷᱚᱱ ᱠᱟᱹᱴᱤᱡ ᱞᱤᱧ ᱠᱩᱥᱤᱭᱟᱜ ᱜᱮᱭᱟ ᱚᱛᱱᱚᱜ ᱫᱚ
ᱦᱮᱸ ᱛᱚ ᱫᱷᱟᱹᱨᱛᱤ ᱨᱮᱱᱟᱜ ᱡᱷᱚᱛᱚ ᱠᱤᱪᱷᱩ ᱵᱟᱲᱟᱭ ᱧᱟᱢᱚᱜᱼᱟ
ᱦᱮᱸ ᱟᱨ ᱜᱚᱝᱠᱮ ᱦᱚᱸ ᱢᱮᱱᱟᱜ ᱠᱚ ᱜᱮᱭᱟ ᱚᱛᱱᱚᱜ ᱨᱮᱱ ᱫᱚ ᱵᱷᱟᱜᱮ ᱠᱚ ᱯᱟᱲᱦᱟᱣ ᱜᱮᱭᱟ
ᱦᱮᱸ ᱛᱚ
ᱛᱚ ᱚᱱᱟ ᱛᱮᱜᱮ ᱵᱩᱡᱽ ᱦᱚᱸᱞᱤᱧ ᱵᱩᱡᱷᱟᱹᱣ ᱫᱟᱲᱮᱜ ᱠᱟᱱ ᱜᱮᱭᱟ ᱟᱨ ᱯᱟᱲᱦᱟᱣ ᱨᱮᱦᱚᱸ ᱵᱷᱟᱜᱤ ᱜᱮᱞᱤᱧ ᱵᱩᱡᱷᱟᱹᱣ ᱜᱮᱭᱟ ᱱᱟᱯᱟᱭ ᱜᱮ
ᱦᱮᱸ ᱱᱟᱯᱟᱭ ᱛᱮ ᱯᱟᱲᱦᱟᱣ ᱞᱮᱠᱷᱟᱱ ᱜᱮ ᱱᱟᱯᱟᱭᱟ
ᱦᱮᱸ ᱟᱨ ᱪᱮᱫ ᱥᱟᱵᱽᱡᱮᱴ ᱠᱚᱵᱤᱱ ᱫᱚᱦᱚ ᱠᱟᱜᱼᱟ
ᱫᱚᱦᱚ ᱠᱟᱫᱟᱞᱤᱧ ᱥᱟᱱᱛᱟᱞᱤ ᱛᱟᱨᱯᱚᱨᱮ ᱱᱟᱜᱟᱢ ᱚᱛᱱᱚᱜ
ᱥᱟᱹᱲᱭᱟᱹᱨ
ᱦᱮᱸ ᱛᱚ